ᱦᱮᱞᱳ
ᱦᱮᱞᱳ ᱦᱮᱸ ᱡᱚᱸᱦᱟᱨ ᱜᱮ ᱦᱮᱞᱳ
ᱦᱮᱞᱳ
ᱦᱮᱸ ᱨᱚᱲ ᱟᱸᱡᱚᱢᱚᱜ ᱠᱟᱱᱟ ᱦᱮᱸ ᱞᱟᱹᱭ ᱮᱫᱟᱞᱤᱧ ᱨᱚᱲ ᱟᱧᱡᱚᱢᱚᱜ ᱠᱟᱱᱟ?
ᱟᱸᱡᱚᱢᱚᱜ ᱠᱟᱱᱟ
ᱟᱪᱪᱷᱟ ᱟᱪᱪᱷᱟ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱱᱚᱜ ᱚᱭ ᱫᱩᱜ ᱵᱟᱲᱟ ᱦᱩᱭ ᱟᱠᱟᱱᱟ᱾
ᱟᱪᱷᱟ ᱟᱪᱷᱟ ᱵᱷᱟᱜᱮ ᱟᱨ ᱚᱲᱟᱜ ᱠᱚᱨᱮ ᱡᱚᱛᱚ ᱱᱟᱯᱟᱭ ᱜᱮᱭᱟᱯᱮ
ᱦᱮᱸ ᱚᱲᱟᱜ ᱠᱚᱨᱮ ᱦᱚᱸ ᱡᱚᱛᱚ ᱦᱚᱲ ᱜᱮ ᱱᱟᱯᱟᱭ ᱜᱮ ᱦᱮᱱᱟᱜ ᱟᱠᱟᱫ ᱞᱮᱭᱟ ᱛᱚᱠᱷᱚᱱ ᱵᱚᱨᱛᱚᱢᱟᱱ ᱫᱚ ᱮᱱᱠᱷᱟᱱ ᱟᱯᱮᱫ ᱫᱚ ᱪᱮᱫ ᱯᱮ ᱪᱤᱠᱟᱹᱭᱟ
ᱟᱞᱮ ᱦᱚᱸ ᱪᱮᱫ ᱦᱚᱸ ᱵᱟᱝ ᱚᱲᱟᱜ ᱠᱚᱨᱮᱜᱮ ᱢᱮᱱᱟᱜ ᱟᱠᱟᱫ ᱞᱮᱭᱟ
ᱟᱨ ᱱᱮᱛᱟᱨ ᱫᱚ ᱵᱟᱰᱟᱭ ᱜᱮᱭᱟᱵᱚᱱ ᱱᱚᱜ -ᱚᱭ ᱫᱟᱜ ᱡᱟᱹᱯᱩᱫ ᱠᱚ ᱫᱤᱱ ᱠᱟᱱᱟ ᱮᱱᱠᱷᱟᱱ ᱟᱯᱮᱥᱮᱫ ᱫᱟᱜ ᱡᱟᱹᱯᱩᱫ ᱠᱚ ᱪᱮᱫ ᱞᱮᱠᱟ
ᱫᱟᱜ ᱡᱟᱹᱯᱩᱫ ᱫᱚ ᱦᱩᱭᱩᱜ ᱠᱟᱱ ᱜᱮᱭᱟ ᱟᱫᱚ ᱩᱱ ᱡᱟᱦᱟᱸ ᱫᱟᱜ ᱡᱟᱹᱯᱩᱫ ᱫᱟᱜ ᱟᱫᱚ ᱚᱱᱟ ᱫᱚ ᱦᱟᱸᱜ ᱠᱟᱹᱢᱤ ᱨᱮᱫᱚ ᱵᱟᱝ ᱞᱟᱜᱟᱜ ᱠᱟᱱᱟ ᱢᱟᱱᱮ ᱡᱟᱦᱟᱸ ᱫᱚ ᱪᱟᱥ ᱠᱟᱹᱢᱤ ᱮᱛᱚᱦᱚᱵ ᱦᱩᱭ ᱠᱚᱜᱼᱟ ᱱᱤᱛ ᱛᱮᱫᱚ ᱟᱹᱰᱤ ᱜᱟᱱ ᱜᱮ ᱪᱟᱵᱟ ᱠᱚᱜᱼᱟ ᱟᱫᱚ ᱱᱚᱜᱼᱚᱭ ᱱᱚᱝᱠᱟ ᱫᱟᱜ ᱵᱟᱝ ᱠᱷᱟᱹᱛᱤᱨ ᱛᱮᱜᱮ ᱪᱟᱥ ᱠᱟᱹᱢᱤ ᱠᱚᱫᱚ ᱟᱹᱣᱨᱤ ᱮᱛᱚᱵᱚᱜᱼᱟ ᱟᱨ ᱛᱚᱞᱟ ᱠᱚᱦᱚᱸ ᱚᱱᱠᱟ ᱫᱚ ᱟᱹᱣᱨᱤ ᱦᱟᱨᱟᱜᱼᱟ ᱟᱫᱚ ᱟᱯᱮ ᱥᱮᱫ ᱫᱚ ᱚᱠᱟᱞᱮᱠᱟ
ᱦᱮᱸ ᱟᱞᱮ ᱫᱚ ᱞᱟᱦᱟ ᱧᱚᱜ ᱨᱮᱜᱮᱞᱮ ᱛᱚᱞᱟ ᱞᱮᱫ ᱛᱮ ᱟᱨ ᱫᱟᱜ ᱠᱚᱦᱚᱸ ᱴᱷᱤᱠ ᱴᱷᱤᱠ ᱴᱷᱟᱠ ᱜᱮ ᱟᱞᱮᱥᱮᱫ ᱫᱚ ᱫᱟᱜ ᱠᱮᱜᱼᱟ ᱱᱤᱭᱟᱹ ᱡᱚᱠᱷᱟ ᱫᱚ ᱴᱷᱤᱠ ᱴᱟᱭᱤᱢ ᱨᱮᱜᱮ ᱛᱚᱞᱟ ᱦᱚᱸ ᱦᱟᱨᱟᱭᱮᱱᱟ ᱥᱟᱶᱛᱮ ᱫᱟᱜ ᱦᱚᱸ ᱞᱟᱦᱟ ᱛᱮᱫᱚ ᱠᱚᱢ ᱧᱚᱜ ᱮ ᱫᱟᱜ ᱟᱠᱟᱫ ᱛᱟᱦᱮᱸᱫ ᱤᱱᱟᱹᱛᱮ ᱨᱟᱹᱦᱤᱨ ᱠᱚᱞᱮ ᱨᱚᱦᱚᱭ ᱵᱟᱲᱟ ᱞᱮᱫᱼᱟ ᱢᱮᱱᱠᱷᱟᱱ ᱱᱚᱜ-ᱚᱭ ᱯᱮ ᱯᱩᱱ ᱫᱤᱱ ᱞᱟᱦᱟ ᱡᱮ ᱮᱢᱚᱱᱮ ᱫᱟᱜ ᱠᱮᱜᱼ ᱟᱭ ᱫᱚᱢᱮ ᱧᱚᱜ ᱜᱮ ᱫᱟᱜ ᱠᱮᱫ-ᱟᱭ ᱚᱱᱟᱛᱮ ᱜᱷᱩᱴᱩ ᱠᱚᱦᱚᱸ ᱫᱟᱜ ᱮᱱᱟ ᱚᱱᱟ ᱛᱮ ᱨᱚᱦᱚᱭ ᱠᱟᱹᱢᱤ ᱠᱚᱫᱚ ᱥᱟᱹᱨᱫᱤ ᱦᱩᱭᱩᱜ ᱠᱟᱱᱟ ᱟᱞᱮ ᱥᱮᱫ ᱫᱚ
ᱟᱪᱷᱟ ᱟᱪᱷᱟ ᱟᱪᱷᱟ ᱛᱟᱦᱚᱞᱮ ᱟᱯᱮᱫᱚ ᱨᱚᱦᱚᱭ ᱠᱚᱯᱮ ᱤᱭᱟᱹ ᱠᱟᱫᱟ ᱟᱨᱠᱤ ᱢᱟᱱᱮ ᱯᱩᱨᱟᱹ ᱯᱮ ᱮᱛᱚᱦᱚᱵ ᱟᱠᱟᱫ ᱦᱮᱸ ᱥᱮ ᱵᱟᱝ
ᱦᱮᱸ ᱦᱮᱸ ᱢᱟᱱᱮ ᱥᱟᱨᱛᱤ ᱪᱟᱞᱟᱜ ᱠᱟᱱᱟ
ᱦᱮᱸ ᱦᱮᱸ, ᱟᱫᱚ ᱛᱟᱦᱚᱞᱮ ᱟᱯᱮ ᱫᱚ ᱡᱟᱦᱟᱸ ᱥᱤ ᱠᱟᱹᱢᱤ ᱠᱚᱫᱚ ᱟᱫᱚ ᱱᱮᱛᱟᱨ ᱴᱮᱠᱴᱟᱨ ᱛᱮ ᱥᱮᱹᱹ ᱱᱟᱦᱮᱞ ᱠᱚᱛᱮ ᱜᱮᱯᱮ ᱥᱤ ᱦᱚᱪᱚᱭᱮᱫᱟ᱾
ᱦᱮᱸ ᱱᱮᱛᱟᱨ ᱫᱚ ᱧᱮᱞᱚᱜ ᱠᱟᱱᱟ ᱜᱚᱴᱟ ᱡᱟᱭᱜᱟ ᱜᱮ ᱡᱟᱹᱥᱛᱤ ᱠᱟᱭᱛᱮ ᱱᱟᱦᱮᱞ ᱛᱮᱫᱚ ᱵᱟᱠᱚ ᱥᱤᱭᱜᱼᱟ ᱚᱝᱠᱟᱜᱮ ᱟᱞᱮ ᱫᱤᱥᱚᱢ ᱨᱮᱦᱚᱸ ᱱᱤᱛᱚᱜ ᱫᱚ ᱡᱟᱹᱥᱛᱤ ᱧᱮᱞᱚᱜ ᱠᱟᱱᱟ ᱢᱟᱱᱮ ᱞᱟᱦᱟ ᱞᱮᱠᱟ ᱫᱚ ᱠᱤᱪᱷᱩ ᱠᱤᱪᱷᱩ ᱧᱮᱞᱚᱜ ᱠᱟᱱ ᱛᱟᱦᱮᱸᱜ ᱱᱟᱦᱮᱞ ᱠᱚᱛᱮ ᱥᱤ ᱠᱤᱱᱛᱩ ᱱᱤᱭᱟᱹ ᱪᱮᱠᱟ ᱡᱟᱦᱟᱸ ᱞᱤᱧ ᱧᱮᱞ ᱠᱮᱜᱼᱟ ᱢᱤᱫᱴᱟᱝ ᱦᱚᱲ ᱦᱚᱸ ᱱᱟᱦᱮᱞ ᱜᱮ ᱵᱟᱠᱩ ᱠᱚ ᱟᱬᱜᱚ ᱟᱠᱟᱫᱼᱟ ᱵᱟᱹᱫᱽ ᱨᱮ ᱡᱚᱛᱚ ᱥᱤᱭᱳᱜ ᱜᱟᱹᱰᱤ ᱡᱟᱦᱟᱸ ᱫᱚ ᱯᱟ ᱴᱮᱞᱟᱨ ᱵᱚ ᱢᱮᱛᱟᱜ ᱠᱟᱱᱟ ᱥᱮ ᱞᱚᱴᱟᱨ ᱵᱚ ᱢᱮᱛᱟᱜ ᱠᱟᱱᱟ ᱚᱱᱟᱛᱮ ᱡᱚᱛᱚ ᱦᱚᱲ
ᱦᱩᱸ ᱟᱪᱷᱟ ᱟᱪᱷᱟ ᱵᱷᱟᱹᱜᱤ ᱡᱟᱭ ᱦᱳᱠ ᱛᱟᱦᱚᱞᱮ ᱟᱯᱮ ᱫᱚ ᱟᱯᱮᱥᱮᱫ ᱵᱷᱟᱹᱜᱤ ᱜᱮ ᱟᱯᱮ ᱫᱚ ᱞᱚᱜᱚᱱ ᱜᱮ ᱦᱟᱸᱜ ᱪᱟᱥ ᱠᱟᱹᱢᱤ ᱯᱮ ᱨᱟᱠᱟᱵ ᱜᱚᱫᱟ ᱟᱞᱮᱥᱮᱫ ᱫᱚ ᱦᱟᱸᱜ ᱵᱤᱞᱚᱢ ᱧᱚᱜ ᱜᱮᱭᱟ ᱟᱫᱚ ᱱᱤᱛᱚᱜ ᱫᱚ ᱦᱜ ᱚᱠᱚᱭ ᱠᱚᱫᱚ ᱦᱚᱭᱛᱚ ᱡᱫᱤ ᱫᱟᱜ ᱠᱟᱱ ᱛᱟᱠᱚᱣᱟ ᱟᱫᱚ ᱥᱤᱴᱹᱹ ᱢᱩᱪᱮᱫ ᱜᱮᱭᱟ ᱟᱫᱚ ᱟᱞᱮᱥᱮᱫ ᱫᱚ ᱱᱟᱦᱮᱞ ᱛᱮᱦᱚᱸ ᱠᱚ ᱥᱤ ᱜᱮᱭᱟ ᱟᱨ ᱴᱮᱠᱴᱟᱨ ᱛᱮᱦᱚᱸ ᱟᱫᱚ ᱱᱤᱛᱚᱜ ᱫᱚᱹᱹ ᱵᱮᱥᱤ ᱵᱷᱟᱜᱤ ᱧᱮᱞᱚᱜ ᱠᱟᱱᱟ ᱡᱚᱛᱚ ᱦᱚᱲᱜᱮ ᱠᱷᱚᱡᱚᱜ ᱠᱟᱱᱟ ᱠᱚ ᱡᱮ ᱛᱟᱲᱟ ᱛᱟᱲᱤ ᱦᱜ ᱠᱟᱹᱢᱤ ᱠᱚ ᱦᱩᱭᱩᱜ ᱢᱟ᱾ ᱛᱟᱦᱚᱞᱮ ᱵᱮᱥᱤᱨ ᱵᱷᱟᱜ ᱜᱮ ᱴᱨᱟᱠᱴᱟᱨ ᱛᱮᱜᱮ ᱠᱚ ᱥᱤ ᱦᱚᱪᱚᱭᱮᱫᱟ᱾
ᱦᱮᱸ ᱦᱮᱸ ᱴᱷᱤᱠ ᱜᱮᱢ ᱞᱟᱹᱭ ᱠᱮᱫᱟ ᱢᱮᱱᱠᱷᱟᱱ ᱱᱟᱦᱮᱞ ᱦᱚᱸ ᱟᱵᱚ ᱮᱢ ᱡᱚᱫᱤ ᱱᱟᱦᱮᱞ ᱛᱮ ᱵᱟᱝᱠᱚ ᱥᱤᱭᱟ ᱥᱮ ᱵᱟᱵᱚᱱ ᱥᱤ ᱦᱚᱪᱚᱭᱟ ᱮᱱᱠᱷᱟᱱ ᱱᱟᱦᱮᱞ ᱫᱚ ᱢᱤᱫ ᱫᱤᱱ ᱦᱤᱞᱳᱜ ᱟᱵᱚᱣᱟᱜ ᱥᱟᱱᱛᱟ ᱥᱚᱢᱟᱡᱽ ᱠᱷᱚᱱ ᱢᱩᱪᱟᱹᱫ ᱩᱛᱟᱹᱨᱚᱜᱼᱟ᱾ ᱡᱮ ᱟᱵᱚᱣᱟᱜ ᱥᱚᱢᱟᱡ ᱨᱮᱦᱚᱸ ᱢᱤᱫᱴᱟᱝ ᱱᱟᱦᱮᱞ ᱛᱟᱦᱮᱸ ᱠᱟᱱᱟ ᱥᱮ ᱱᱟᱦᱮᱞ ᱛᱮᱠᱚᱹ ᱠᱩᱥᱤᱭᱮᱫ ᱛᱟᱦᱮᱸᱫ ᱯᱚᱨᱮᱛᱮᱱ ᱜᱤᱫᱽᱨᱟᱹ ᱠᱚᱫᱚ ᱚᱱᱟ ᱱᱤᱭᱮ ᱪᱮᱫ ᱦᱚᱸ ᱵᱟᱠᱚ ᱠᱚ ᱵᱟᱲᱟᱭ ᱡᱚᱝᱱᱟᱜᱼᱟ ᱚᱱᱟᱛᱮ ᱱᱟᱦᱮᱞ ᱛᱮ ᱥᱤ ᱵᱟᱲᱟ ᱦᱚᱸ ᱫᱚᱨᱠᱟᱨ ᱠᱟᱱ ᱜᱮᱭᱟ᱾
ᱛᱚ ᱟᱨᱠᱤ ᱡᱟᱦᱟᱸᱭ ᱠᱚ ᱢᱟᱱᱮ ᱦᱚᱳᱭᱛᱳ ᱵᱟᱡᱟᱨ ᱥᱚᱦᱚᱨ ᱠᱚᱨᱮ ᱠᱚ ᱛᱟᱦᱮᱱ ᱠᱟᱱᱟ ᱟᱹᱰᱤ ᱦᱚᱲ ᱛᱚᱹᱹ ᱪᱟᱹᱠᱨᱤ ᱧᱟᱢ ᱠᱟᱛᱮᱫ ᱟᱫᱚ ᱦᱳᱭᱛᱳ ᱟᱹᱛᱩᱳ ᱨᱮᱫᱚ ᱦᱟᱸᱜᱹᱹ ᱵᱟᱠᱚ ᱛᱟᱦᱮᱱ ᱜᱮᱭᱟ ᱪᱟᱹᱠᱨᱤ ᱫᱤᱥᱚᱢ ᱛᱮᱜᱮ ᱠᱚ ᱪᱟᱞᱟᱜ ᱜᱮᱭᱟ, ᱛᱟᱦᱞᱮ ᱩᱱᱠᱩ ᱨᱮᱱ ᱜᱤᱫᱽᱨᱟᱹ ᱯᱤᱫᱨᱟᱹ ᱫᱚ ᱧᱮᱞ ᱵᱮᱱ ᱦᱟᱸᱜᱹᱹ ᱱᱚᱜᱼ ᱱᱚᱠᱟ ᱡᱮᱢᱚᱱ ᱴᱮᱠᱴᱟᱨ ᱛᱮᱜᱮ ᱵᱚᱱ ᱥᱤ ᱦᱚᱪᱚᱭᱮᱫᱟ ᱟᱫᱚ ᱦᱟᱸᱜ ᱱᱟᱦᱮᱞ ᱠᱟᱛᱷᱟ ᱫᱚ ᱦᱟᱸᱜ ᱵᱟᱠᱚ ᱵᱩᱡᱽ ᱫᱟᱲᱮᱭᱟᱜ ᱡᱮ ᱱᱟᱦᱮᱞ ᱫᱚ ᱪᱮᱫ ᱡᱤᱱᱤᱥ ᱠᱟᱱᱟ ᱦᱮᱸ ᱥᱮ ᱵᱟᱝ ᱱᱚᱝᱠᱟ ᱠᱟᱛᱮ ᱟᱫ ᱪᱟᱞᱟᱜᱼᱟ ᱦᱟᱸᱜ ᱩᱱᱠᱩ ᱦᱚᱸ ᱱᱚᱣᱟ ᱫᱚ ᱢᱮᱫ ᱛᱮᱫᱚ ᱵᱟᱠᱚ ᱧᱮᱞᱟ, ᱦᱚᱭᱛᱳ ᱡᱩᱫᱤ ᱠᱚ ᱧᱮᱞ ᱠᱷᱟᱱ ᱡᱟᱦᱟᱱᱟᱜ ᱪᱷᱚᱵᱤ ᱢᱩᱵᱤ ᱠᱚᱨᱮᱜ᱾
ᱦᱮᱸ ᱦᱮᱸ ᱴᱷᱤᱠ ᱮᱢ ᱞᱟᱹᱭ ᱟᱠᱟᱫᱟ ᱩᱱᱠᱩ ᱫᱚ ᱠᱟᱨᱚᱱ ᱜᱤᱫᱽᱨᱟᱹ ᱠᱷᱚᱱ ᱜᱮ ᱵᱟᱭᱨᱮ ᱨᱮᱠᱚ ᱦᱟᱨᱟᱜ ᱵᱩᱨᱩᱜ ᱠᱟᱱᱟ ᱥᱮ ᱵᱟᱡᱟᱨ ᱨᱮᱠᱚ ᱦᱟᱨᱟ ᱵᱩᱨᱩᱜ ᱠᱟᱱᱟ ᱩᱱᱠᱩ ᱫᱚ ᱟᱫᱚ ᱟᱹᱛᱩ ᱫᱤᱥᱚᱢ ᱨᱮᱱᱟᱜ ᱪᱮᱫ ᱜᱮ ᱵᱟᱝᱠᱚ ᱵᱟᱲᱟᱭᱟ᱾
ᱦᱩᱸ ᱦᱩᱸ ᱠᱤᱪᱷᱩ ᱦᱚᱸ ᱧᱮᱞᱚᱜ ᱠᱟᱱᱟ ᱡᱮ ᱡᱩᱫᱤ ᱜᱟᱨᱡᱮᱱᱼᱟᱜ ᱫᱟᱭᱤᱛᱛᱚ ᱛᱟᱦᱮᱱᱟ ᱡᱮ ᱵᱟᱝ ᱟᱵᱚ ᱟᱹᱛᱩ ᱫᱤᱥᱚᱢ ᱠᱚᱨᱮᱱᱟᱜ ᱦᱚᱸ ᱡᱩᱫᱤ ᱞᱟᱹᱭ ᱪᱮᱫ ᱟᱠᱚᱣᱟ ᱠᱚ ᱛᱟᱦᱚᱞᱮ ᱚᱱᱟ ᱠᱷᱟᱱ ᱫᱚ ᱩᱱᱠᱩ ᱠᱚ ᱵᱩᱡᱽ ᱛᱚᱨᱟᱭᱟ᱾ ᱟᱨ ᱧᱮᱞ ᱵᱮᱥᱤᱨ ᱵᱷᱟᱜᱽ ᱜᱮ ᱟᱫᱚ ᱱᱮᱛᱟᱨ ᱫᱚ ᱚᱱᱠᱟ ᱩᱱᱟᱹᱜ ᱫᱚ ᱟᱹᱛᱩ ᱫᱤᱥᱚᱢ ᱠᱚᱨᱮᱱᱟᱜ ᱫᱚ ᱠᱟᱛᱷᱟ ᱠᱚᱫᱚ ᱩᱱᱟᱹᱜ ᱵᱟᱠᱚ ᱞᱮᱭᱼᱟ᱾ ᱜᱮᱭᱟ ᱟᱵᱚᱣᱟᱜ ᱡᱟᱦᱟᱸ ᱟᱹᱨᱤᱪᱟᱹᱞᱤ ᱠᱚ ᱢᱮᱱᱟᱜᱼᱟ᱾ ᱥᱮ ᱟᱵᱚᱣᱟᱜ ᱡᱟᱦᱟᱸ ᱱᱤᱭᱚᱢ ᱠᱟᱹᱱᱩᱱ ᱠᱚ ᱢᱟᱺᱡᱷᱤ ᱵᱮᱵᱚᱥᱛᱷᱟ ᱠᱚ᱾ ᱛᱚ ᱚᱱᱟ ᱫᱚ ᱩᱱᱠᱩ ᱫᱚ ᱱᱚᱣᱟ ᱱᱤᱭᱟᱹ ᱫᱚ ᱫᱷᱟᱨᱚᱱᱟ ᱫᱚ ᱵᱟᱝ ᱛᱟᱦᱮᱱ ᱛᱟᱠᱚᱣᱟ᱾ ᱦᱮᱸ ᱥᱮ ᱵᱟᱝ?
ᱦᱮᱸ ᱦᱮᱸ ᱴᱷᱤᱠ ᱜᱮᱢ ᱞᱟᱹᱭ ᱟᱠᱟᱫᱟ᱾ ᱩᱱᱠᱩ ᱫᱚ ᱱᱚᱣᱟ ᱱᱤᱭᱟᱹ ᱫᱚ ᱠᱳᱱᱚ ᱫᱷᱟᱨᱚᱱᱟ ᱜᱮ ᱵᱟᱝᱟᱱ ᱛᱟᱦᱮᱱ ᱛᱟᱠᱚᱣᱟ᱾
ᱦᱮᱸ ᱦᱮᱸ ᱧᱮᱞ ᱵᱮᱱ ᱦᱟᱸᱜ ᱩᱱᱠᱩ ᱡᱟᱦᱟᱸᱭ ᱵᱟᱭᱨᱮ ᱨᱮ ᱢᱮᱱᱟᱜ ᱠᱟᱜ ᱠᱚᱣᱟ ᱧᱮᱞ ᱵᱮᱱ ᱦᱚᱲ ᱛᱚᱦᱟᱸᱜ ᱵᱟᱠᱚ ᱨᱚᱲ ᱫᱟᱲᱮᱭᱟᱜ ᱠᱟᱱᱟ ᱫᱤᱠᱩ ᱛᱮᱜᱮ᱾ ᱛᱟᱦᱚᱞᱮ ᱛᱚ ᱚᱱᱠᱟ ᱠᱟᱛᱮ ᱟᱵᱚᱣᱟᱜ ᱟᱭᱳ ᱟᱲᱟᱝ ᱛᱚ ᱟᱫ ᱟᱫ ᱪᱟᱵᱟᱜᱼᱟ᱾
ᱦᱮᱸ ᱦᱮᱸ ᱴᱷᱤᱠ ᱜᱮᱢ ᱞᱟᱹᱭ ᱠᱮᱫᱟ, ᱡᱷᱚᱛᱚ ᱜᱮ ᱡᱚᱫᱤ ᱚᱱᱠᱟ ᱵᱟᱡᱟᱨ ᱫᱤᱥᱚᱢ ᱨᱮ ᱠᱚ ᱛᱟᱦᱮᱱᱟ ᱟᱹᱛᱩ ᱫᱤᱥᱚᱢ ᱛᱮ ᱜᱤᱫᱽᱨᱟᱹ ᱠᱷᱚᱱ ᱵᱟᱠᱚ ᱟᱹᱜᱩ ᱠᱚᱣᱟ ᱮᱱᱠᱷᱟᱱ᱾ ᱟᱵᱚᱣᱟᱜ ᱡᱟᱱᱟᱢ ᱟᱲᱟᱝ ᱦᱚᱸ ᱟᱫ ᱩᱛᱟᱹᱨᱚᱜᱼᱟ᱾
ᱦᱮᱸ ᱦᱮᱸ ᱟᱫᱚ ᱠᱟᱛᱷᱟ ᱦᱩᱭᱩᱜ ᱠᱟᱱᱟ ᱵᱟᱝ ᱡᱩᱫᱤ ᱩᱱᱠᱩ ᱚᱱᱟ ᱠᱚᱠᱚ ᱞᱟᱹᱭ ᱟᱠᱚᱣᱟ᱾ ᱡᱮ ᱟᱵᱚᱣᱟᱜ ᱱᱚᱣᱟ ᱠᱚ ᱠᱟᱱᱟ ᱛᱟᱦᱚᱞᱮ ᱵᱷᱟᱜᱤ ᱜᱮ ᱩᱱᱠᱩ ᱦᱚᱸ ᱵᱩᱡ ᱟᱠᱚ ᱵᱟᱝ ᱱᱚᱣᱟ ᱫᱚ ᱟᱵᱚᱣᱟᱜ ᱡᱤᱱᱤᱥ ᱠᱟᱱᱟ᱾ ᱟᱨ ᱡᱩᱫᱤ ᱮᱸ ᱠᱟᱹᱴᱤᱡ ᱠᱷᱚᱱ ᱵᱟᱢ ᱞᱟᱹᱭ ᱥᱮᱬᱟ ᱟᱭᱟ ᱦᱚᱴᱟᱛ ᱥᱮᱬᱟ ᱠᱟᱛᱮᱢ ᱞᱟᱹᱭᱼᱟ ᱩᱱᱤ ᱫᱚ ᱚᱱᱟ ᱫᱚ ᱮᱸ ᱚᱠᱟ ᱞᱮᱠᱟ ᱪᱚ ᱟᱨᱠᱤ ᱢᱟᱱᱮ ᱵᱟᱭ ᱮᱠᱥᱮᱯᱴ ᱦᱚᱫᱟ ᱚᱱᱟ ᱡᱤᱱᱤᱥ ᱴᱟᱜ ᱫᱚ ᱡᱮ ᱟᱞᱮᱭᱟᱜ ᱠᱟᱱᱟ ᱩᱱ ᱫᱚ ᱩᱱᱤ ᱫᱚ ᱮᱴᱟᱜ ᱨᱚᱠᱚᱢ ᱵᱷᱟᱵᱽ ᱧᱚᱜ ᱛᱟᱦᱮᱱᱟᱭ᱾
ᱦᱮᱸ ᱦᱮᱸ
ᱦᱮᱸ
ᱛᱟᱦᱚᱞᱮ ᱟᱯᱮ ᱫᱤᱥᱚᱢ ᱫᱚ ᱵᱤᱞᱟᱹᱛ ᱫᱤᱥᱚᱢ ᱥᱮ ᱵᱤᱨ ᱫᱤᱥᱚᱢ ᱠᱟᱱᱟ᱾
ᱟᱞᱮ ᱫᱚ ᱵᱤᱨ ᱫᱤᱥᱚᱢ ᱠᱟᱱᱟᱞᱮ᱾
ᱚ ᱵᱤᱨ ᱫᱤᱥᱚᱢ ᱠᱷᱟᱱ ᱢᱟ ᱟᱹᱰᱤ ᱠᱤᱪᱷᱩ ᱮᱢ ᱵᱟᱰᱟᱭᱼᱟ ᱟᱞᱮ ᱫᱤᱥᱚᱢ ᱦᱚᱸ ᱢᱟᱱᱮ ᱵᱤᱨ ᱫᱤᱥᱚᱢ ᱫᱚ ᱵᱤᱨ ᱫᱤᱥᱚᱢ ᱠᱚ ᱢᱟᱱ ᱛᱟᱜᱼᱟ ᱠᱤᱱᱛᱩ ᱟᱞᱮ ᱟᱞᱮ ᱡᱟᱦᱟᱸ ᱡᱟᱭᱜᱟ ᱨᱮ ᱢᱮᱱᱟᱜ ᱞᱮᱭᱟ ᱚᱸᱰᱮ ᱠᱷᱚᱱ ᱫᱚ ᱵᱤᱨ ᱫᱚ ᱥᱟᱺᱜᱤᱧ ᱧᱚᱜ ᱨᱮ ᱜᱮ ᱢᱮᱱᱟᱜᱼᱟ ᱚᱱᱟ ᱠᱷᱟᱹᱛᱤᱨ ᱵᱤᱨ ᱫᱚ ᱩᱱᱟᱹᱜ ᱵᱟᱝᱠᱚ ᱪᱟᱞᱟᱜ ᱜᱮᱭᱟ ᱥᱟᱺᱜᱤᱧ ᱧᱚᱜ ᱨᱮ ᱢᱮᱱᱟᱜᱼᱟ᱾ ᱪᱟᱞᱟᱜ ᱫᱚᱠᱚ ᱪᱟᱞᱼᱟ ᱚᱱᱠᱟ ᱫᱚ ᱵᱟᱝ᱾
ᱟᱞᱮ ᱦᱚᱸ ᱵᱤᱨ ᱫᱤᱥᱚᱢ ᱜᱮ ᱟᱫᱚ ᱵᱤᱨ ᱫᱤᱥᱚᱢ ᱠᱷᱟᱹᱛᱤᱨ ᱛᱮ ᱡᱟᱦᱟᱱᱟᱜ ᱟᱹᱰᱤ ᱠᱤᱪᱷᱩ ᱜᱮ ᱧᱟᱢᱚᱜ ᱜᱮᱭᱟ ᱡᱮᱢᱚᱱ ᱥᱟᱦᱟᱱ ᱥᱟᱠᱟᱢ ᱫᱚ ᱮᱠᱫᱚᱢ ᱞᱟᱹᱭ ᱜᱟᱱᱚᱜᱼᱟ ᱥᱚᱵ ᱥᱚᱢᱚᱭᱜᱮ ᱡᱚᱠᱷᱚᱱ ᱫᱚᱨᱠᱟᱨ ᱛᱚᱠᱷᱚᱱ ᱜᱮ ᱧᱟᱢᱚᱜᱼᱟ ᱛᱟ ᱚᱱᱟ ᱵᱮᱜᱟᱨ ᱱᱤᱛᱳᱜ ᱡᱮᱢᱚᱱ ᱯᱩᱴᱠᱟᱹ ᱛᱟᱯᱚᱨ ᱩᱫ ᱱᱤᱛᱳᱜ ᱧᱟᱢᱚᱜᱼᱟ
ᱦᱮᱸ ᱦᱮᱸ ᱛᱟᱦᱚᱞᱮ ᱪᱮᱫ ᱚᱢᱚᱱᱚᱜ ᱜᱮᱭᱟ ᱠᱟᱹᱴᱤᱡ ᱚᱱᱟ ᱩᱵ ᱠᱚᱨᱮᱱᱟᱜ ᱧᱩᱛᱩᱢᱮᱢ ᱞᱟᱹᱭ ᱞᱮᱠᱷᱟᱱ ᱱᱟᱯᱟᱭ ᱠᱚᱜᱼᱟ
ᱱᱤᱛᱚᱜ ᱡᱮᱢᱚᱱ ᱩᱫ ᱚᱢᱚᱱᱚᱜ ᱠᱟᱱᱟ ᱱᱤᱛᱚᱜ ᱫᱚ ᱚᱱᱟ ᱛᱚᱨᱢᱟᱞ ᱩᱫ ᱡᱟᱦᱟᱸ ᱠᱚ ᱞᱟᱹᱭᱮᱜᱼᱟ
ᱦᱮᱸ
ᱟᱨ ᱯᱩᱴᱠᱟᱹ ᱢᱟ ᱢᱮᱱᱟᱜ ᱠᱩ ᱜᱮᱭᱟ ᱟᱯᱮ ᱥᱮᱫ ᱫᱚ ᱩᱫ ᱠᱚ ᱯᱩᱴᱠᱟᱹ ᱠᱚ ᱵᱟᱝ ᱚᱢᱚᱱᱚᱜ ᱠᱟᱱᱟ
ᱦᱮᱸ ᱟᱞᱮ ᱥᱮᱫ ᱦᱚᱸ ᱚᱢᱚᱱᱚᱜ ᱜᱮᱭᱟ ᱟᱫᱚ ᱚᱱᱠᱟ ᱥᱟᱺᱜᱤᱧ ᱠᱷᱟᱹᱛᱤᱨ ᱛᱮ ᱪᱟᱞᱟᱣ ᱫᱚᱠᱚ ᱪᱟᱞᱟᱜᱼᱟ ᱟᱫᱚ ᱵᱟᱠᱚ ᱪᱟᱞᱟᱜᱼᱟ ᱮᱱᱠᱷᱟᱱ ᱟᱞᱮᱥᱮᱫ ᱦᱚᱸ ᱫᱚ ᱚᱢᱚᱱᱚᱜ ᱜᱮᱭᱟ ᱚᱱᱠᱟ ᱫᱚᱢᱮ ᱩᱛᱟᱹᱨ ᱫᱚ ᱵᱟᱝ ᱟᱨ ᱢᱤᱢᱤᱫ ᱢᱤᱫᱴᱟᱝ ᱡᱟᱭᱜᱟ ᱨᱮ ᱧᱮᱞ ᱢᱮ ᱫᱚᱢᱮ ᱩᱫ ᱚᱢᱚᱱᱚᱜ ᱜᱮᱭᱟ ᱠᱤᱱᱛᱩ ᱟᱞᱮ ᱡᱟᱦᱟᱸ ᱵᱤᱨ ᱨᱮ ᱢᱮᱱᱟᱜ ᱞᱮ ᱦᱮᱸ ᱚᱱᱟ ᱵᱤᱨ ᱨᱮᱫᱚ ᱵᱮᱥᱤ ᱫᱚ ᱵᱟᱝ ᱚᱢᱚᱱᱚᱜ ᱜᱮᱭᱟ
ᱦᱩᱸ ᱟᱨ ᱛᱟᱦᱚᱞᱮ ᱮᱸ ᱟᱨ ᱠᱟᱹᱢᱤ ᱠᱚᱫᱚ ᱛᱚ ᱚᱱᱟ ᱜᱮᱯᱮ ᱞᱮᱛᱟᱲ ᱤᱫᱤ ᱟᱠᱟᱜᱼᱟ ᱵᱟᱝ ᱚᱱᱟ ᱵᱮᱜᱚᱨ ᱮᱴᱟᱜ ᱠᱟᱹᱢᱤ ᱫᱚ ᱱᱤᱛᱚᱜ ᱫᱚ ᱵᱟᱝ
ᱦᱮᱸ ᱦᱮᱸ ᱱᱤᱛᱚᱜ ᱫᱚ ᱪᱟᱥ ᱠᱟᱹᱢᱤ ᱜᱮ ᱡᱟᱦᱟᱸ ᱪᱟᱞᱩ ᱟᱠᱟᱱᱟ ᱥᱟᱹᱨᱫᱤ ᱠᱚ ᱪᱷᱩᱴᱟᱹᱣ ᱟᱠᱟᱱᱟ ᱟᱨ ᱠᱟᱹᱢᱤ ᱠᱚᱦᱚᱸ ᱵᱟᱠᱚ ᱧᱟᱢᱚᱜ ᱠᱟᱱᱟ ᱡᱷᱚᱛᱚ ᱦᱚᱲᱜᱮ ᱡᱟᱨ ᱡᱮᱢᱚᱱᱟᱜ
ᱦᱩᱸᱦᱩᱸ
ᱜᱟᱱ ᱟᱠᱟᱱᱟ ᱞᱚᱥᱚᱫ ᱠᱚ ᱚᱱᱟ ᱠᱷᱟᱹᱛᱤᱨ ᱡᱚᱛᱚ ᱦᱚᱲ ᱡᱟᱨ ᱡᱮᱢᱚᱱ ᱚᱲᱟᱜ ᱨᱮᱜᱮ ᱠᱚ ᱪᱷᱩᱴᱟᱹᱣ ᱟᱠᱟᱱᱟ ᱚᱱᱟ ᱠᱷᱟᱹᱛᱤᱨ
ᱟᱪᱷᱟ ᱟᱪᱷᱟ ᱵᱷᱟᱜᱮ ᱜᱮ ᱟᱨ ᱛᱟᱦᱚᱞᱮ ᱠᱟᱹᱢᱤᱱ ᱟᱯᱮ ᱫᱚ ᱢᱚᱱᱮ ᱟᱯᱮ ᱛᱮᱜᱮᱯᱮ ᱠᱟᱹᱢᱤᱭᱟ ᱥᱮ ᱠᱟᱹᱢᱤᱱ ᱠᱚᱯᱮ ᱞᱟᱜᱟᱣ ᱟᱠᱟᱫ ᱠᱚᱣᱟ
ᱦᱮᱸ ᱮᱠᱞᱟ ᱛᱮᱢᱟ ᱠᱟᱹᱢᱤ ᱢᱟ ᱵᱟᱝ ᱜᱟᱱᱚᱜ ᱜᱮᱭᱟ ᱚᱱᱟ ᱠᱷᱟᱹᱛᱤᱨ ᱠᱟᱹᱢᱤᱱ ᱠᱚ ᱛᱚ ᱞᱟᱜᱟᱣ ᱜᱮ ᱫᱚᱨᱠᱟᱨ ᱞᱟᱦᱟ ᱛᱮᱫᱚ ᱜᱟᱹᱦᱤᱨ ᱨᱚᱦᱚᱭ ᱥᱚᱢᱚᱭ ᱫᱚ ᱠᱟᱹᱢᱤᱱ ᱞᱮ ᱞᱟᱜᱟᱣ ᱞᱮᱫᱠᱚᱣᱟ ᱠᱤᱱᱛᱩ ᱱᱤᱛᱚᱜ ᱜᱷᱩᱴᱩ ᱫᱚ ᱡᱚᱛᱚ ᱦᱚᱲ ᱜᱮ ᱡᱟᱨ ᱡᱮᱢᱚᱱ ᱚᱲᱟᱜ ᱨᱮᱠᱚ ᱪᱷᱩ ᱠᱟᱱᱟ ᱚᱱᱟ ᱠᱷᱟᱹᱛᱤᱨ ᱠᱟᱹᱢᱤᱱ ᱫᱚ ᱵᱟᱠᱚ ᱧᱟᱢ ᱞᱟᱹᱜᱤᱫᱚᱜ ᱠᱟᱱᱟ ᱚᱱᱟ ᱠᱷᱟᱹᱛᱤᱨ ᱡᱟᱨ ᱡᱮᱢᱚᱱ ᱮᱠᱞᱟᱭ ᱮᱠᱞᱟᱭ ᱠᱚ ᱪᱷᱩᱴᱟᱹᱣ ᱵᱟᱲᱟ ᱟᱠᱟᱱᱟ
ᱟᱪᱷᱟ ᱟᱪᱷᱟ ᱟᱫᱚ ᱱᱤᱛᱚᱜ ᱢᱤᱫ ᱥᱟᱱᱛᱮ ᱡᱩᱫᱤ ᱡᱚᱛᱚ ᱯᱮ ᱨᱚᱦᱚᱭ ᱫᱟ ᱟᱫᱚ ᱠᱟᱹᱢᱤᱱ ᱫᱚ ᱚᱠᱟ ᱨᱮᱯᱮ ᱧᱟᱢ ᱠᱚᱣᱟ ᱦᱮᱸᱥᱮ ᱵᱟᱝ ᱡᱟᱦᱟᱸᱭ ᱦᱚᱭᱛᱳ ᱠᱷᱟᱴᱟᱣ ᱠᱚᱣᱟ ᱧᱮᱞᱢᱮ ᱩᱱᱠᱩᱣᱟᱜ ᱦᱚᱸ ᱦᱮᱸᱚᱱᱟ ᱦᱚᱭᱛᱚ ᱠᱷᱮᱛᱨᱮ ᱫᱟᱜ ᱟᱠᱟᱱᱟ ᱛᱚᱞᱟ ᱦᱚᱸ ᱦᱟᱨᱟ ᱠᱟᱱᱟ ᱛᱟᱦᱚᱞᱮ ᱟᱠᱚᱭ ᱦᱚᱸᱠᱚ ᱞᱟ ᱨᱚᱦᱚᱭᱟᱠᱚ ᱛᱟᱦᱚᱞᱮ ᱟᱫᱚ ᱮᱴᱟᱜ ᱦᱚᱲᱟᱜ ᱠᱟᱹᱢᱤ ᱫᱚ ᱪᱮᱫᱟᱜ ᱮ ᱪᱟᱞᱟᱜᱼᱟ
ᱦᱮᱸ ᱦᱮᱸ ᱚᱱᱟ ᱫᱚ ᱴᱷᱤᱠ ᱟᱨ ᱚᱱᱟ ᱠᱷᱟᱹᱛᱤᱨ ᱜᱮ ᱟᱨ ᱢᱤᱫ ᱦᱚᱲ ᱵᱟᱨ ᱦᱚᱲ ᱛᱮ ᱨᱚᱦᱚᱭ ᱫᱚ ᱛᱤᱱᱟᱹᱜ ᱢᱟᱨᱟᱝ ᱮᱢ ᱨᱚᱦᱚᱭ ᱫᱟᱲᱮᱭᱟᱜᱼᱟ ᱚᱱᱟ ᱠᱷᱟᱛᱤ ᱠᱷᱟᱹᱛᱤᱨ ᱟᱫᱚ ᱢᱟᱱᱮ ᱰᱮᱨᱤᱜ ᱠᱟᱱᱟ ᱮᱠᱷᱚᱱᱚᱭ ᱪᱟᱹᱞᱩᱜ ᱠᱟᱱ ᱜᱮᱭᱟ
ᱟᱨ ᱛᱟᱦᱚᱞᱮ ᱟᱯᱮ ᱚᱱᱛᱮ ᱢᱩᱞᱭᱟᱹ ᱠᱚᱫᱚ ᱢᱟᱱᱮ ᱪᱮᱞᱮᱠᱟ ᱤᱭᱟᱹ ᱜᱚᱱᱚᱝ ᱠᱚᱯᱮ ᱮᱢᱟ ᱠᱚᱜᱮᱭᱟ ᱥᱮ ᱦᱩᱲᱩ ᱜᱮ ᱱᱮᱛᱟᱨ ᱦᱚᱸ
ᱦᱮᱸ ᱞᱟᱦᱟ ᱛᱮᱫᱚ ᱧᱮᱞ ᱟᱠᱟᱱᱟ ᱦᱩᱲᱩ ᱜᱮᱠᱚ ᱮᱢᱟ ᱠᱚ ᱠᱟᱱ ᱛᱟᱦᱮᱸᱫ ᱱᱮᱛᱟᱨ ᱫᱚ ᱧᱮᱞᱚᱜ ᱦᱩᱲᱩ ᱫᱚ ᱵᱟᱠᱚ ᱮᱢᱟ ᱠᱚ ᱠᱟᱱᱟ ᱥᱮ ᱵᱟᱠᱚ ᱦᱟᱛᱟᱣ ᱞᱟᱹᱜᱤᱫᱼᱚᱜ ᱚᱱᱟ ᱚᱱᱟ ᱠᱷᱟᱹᱛᱤᱨ ᱠᱟᱹᱣᱰᱤ ᱠᱚᱜᱮ ᱠᱚ ᱮᱢᱟ ᱠᱚ ᱠᱟᱱᱟ
ᱦᱩᱸ ᱟᱪᱷᱟ ᱟᱪᱷᱟ ᱵᱷᱟᱜᱮ ᱜᱮ ᱟᱨ ᱛᱟᱦᱚᱞᱮ ᱮᱸ ᱜᱚᱝᱜᱟᱦᱟᱸ ᱠᱟᱴᱠᱚᱢ ᱠᱚ ᱦᱟᱹᱠᱩ ᱠᱚ ᱧᱟᱢᱚᱜ ᱠᱟᱱᱟ ᱥᱮ ᱵᱟᱝ
ᱦᱮᱸ ᱟᱞᱮ ᱫᱤᱥᱚᱢ ᱨᱮᱫᱚ ᱞᱟᱹᱭᱟᱠᱚ ᱵᱟᱝᱢᱟ ᱥᱮᱫᱟᱭ ᱫᱚ ᱫᱚᱢᱮ ᱠᱚ ᱧᱟᱢᱚᱜ ᱛᱟᱦᱮᱸᱫ ᱥᱮᱫᱟᱭ ᱵᱟᱝ ᱨᱮ ᱦᱚᱸ ᱼᱚᱭ ᱧᱮᱞ ᱧᱮᱞ ᱛᱮᱜᱮ ᱟᱞᱮ ᱧᱮᱞ ᱧᱮᱞ ᱛᱮᱜᱮ ᱱᱚᱜ ᱚᱭ ᱪᱟᱞᱟᱜ ᱟᱢ ᱡᱩᱫᱤ ᱥᱮᱛᱟᱜ ᱨᱮ ᱩᱱᱫᱤᱱ ᱡᱟᱹᱯᱩᱫ ᱛᱤᱱ ᱱᱚᱜ-ᱚᱭ ᱟᱥᱟᱲ ᱵᱚᱸᱜᱟ ᱪᱟᱞᱟᱜ ᱟᱢ ᱢᱤᱫ ᱱᱚᱰᱮ ᱠᱟᱛᱮᱜ ᱜᱮ ᱢᱤᱫ ᱡᱩᱨᱤ ᱵᱟᱨ ᱡᱩᱨᱤ ᱦᱟᱞᱟᱝ ᱟᱹᱜᱩ ᱠᱚᱢ ᱟᱨ ᱱᱮᱛᱟᱨ ᱫᱚ ᱵᱟᱝᱠᱚ ᱧᱟᱢ ᱞᱟᱹᱜᱤᱫᱚᱜ ᱠᱟᱱᱟ ᱚᱱᱟ ᱠᱷᱟᱹᱛᱤᱨ ᱜᱚᱝᱜᱷᱟᱞᱟᱝ ᱠᱚ ᱢᱩᱪᱟᱹᱫ ᱠᱮᱫᱼᱟ ᱦᱮᱸ ᱦᱮᱸ
ᱚᱱᱮ ᱥᱟᱨ ᱠᱚᱵᱚᱱ ᱮᱢᱟᱜ ᱠᱟᱱ ᱫᱚ ᱨᱟᱥᱟᱭᱱᱤᱠ ᱥᱟᱨ ᱵᱷᱟᱹᱜᱤ ᱯᱷᱚᱞᱚᱱ ᱞᱟᱹᱜᱤᱫ᱾ ᱟᱫᱚ ᱚᱱᱟ ᱥᱟᱨ ᱛᱮᱜᱮ ᱛᱚ ᱟᱹᱰᱤᱜᱟᱱ ᱚᱱᱠᱟ ᱵᱚᱱ ᱜᱚᱡ ᱦᱚᱪᱚ ᱠᱟᱜ ᱠᱚᱣᱟ᱾
ᱦᱮᱸ ᱴᱷᱤᱠ ᱜᱮᱢ ᱞᱟᱹᱭᱮᱫᱟ ᱚᱱᱟ ᱠᱷᱟᱹᱛᱤᱨ ᱧᱮᱞᱚᱜ ᱠᱟᱱᱟ ᱡᱮ ᱜᱚᱝᱜᱷᱟ ᱠᱟᱴᱠᱚᱢ ᱦᱚᱸᱠᱚ ᱢᱩᱪᱟᱹᱫᱚᱜ ᱠᱟᱱᱟ
ᱦᱩᱸ ᱦᱩᱸ ᱵᱟᱠᱷᱟᱱ ᱞᱟᱦᱟ ᱛᱮ ᱯᱟᱹᱦᱤᱞ ᱫᱤᱥᱟᱹᱭ ᱜᱮᱭᱟ ᱞᱤᱧ ᱡᱚᱠᱷᱚᱱ ᱦᱩᱰᱤᱧ ᱞᱤᱧ ᱛᱟᱦᱮᱸᱜ ᱠᱟᱱᱟ᱾ ᱛᱚᱠᱷᱚᱱ ᱵᱤᱱᱟᱹᱥᱤ ᱛᱮᱜᱮ ᱠᱷᱮᱛ ᱨᱮ ᱫᱟᱜ ᱯᱮᱨᱮᱡ ᱮᱱᱟ ᱢᱟᱱᱮ ᱟᱫᱚ ᱜᱚᱸᱜᱷᱟ ᱠᱚ ᱠᱟᱴᱠᱚᱢ ᱠᱚᱵᱮᱱ ᱧᱮᱞ ᱧᱟᱢ ᱠᱚᱣᱟ᱾
ᱦᱮᱸ ᱟᱨ ᱫᱚᱢᱮ ᱦᱟᱞᱟᱝ ᱠᱚ᱾ ᱪᱟᱞᱟᱣ ᱦᱩᱭᱩᱜ ᱠᱟᱱ ᱛᱟᱦᱮᱸᱜ ᱥᱮᱛᱟᱜ ᱟᱠᱟᱱ ᱥᱮ ᱦᱟᱞᱟᱝ ᱦᱮᱸ ᱦᱮᱸ
ᱦᱩᱸ
ᱧᱮᱞ ᱦᱩᱭ ᱠᱟᱱᱟ ᱥᱮᱛᱟᱜ ᱟᱠᱟᱱ ᱥᱮ ᱜᱚᱝᱜᱦᱟ ᱦᱟᱞᱟᱝ ᱞᱮ ᱪᱟᱞᱟᱜ ᱛᱟᱭᱚᱢ ᱩᱱ ᱥᱚᱢᱚᱭ ᱜᱚᱴᱟ ᱜᱮᱢ ᱧᱮᱞᱮᱭᱟ ᱦᱚᱲ ᱦᱟᱞᱟᱝ ᱞᱟᱹᱜᱤᱫ ᱛᱮ ᱜᱚᱝᱜᱦᱟ ᱦᱟᱞᱟᱝ ᱞᱟᱹᱜᱤᱫ ᱛᱮ ᱟᱨ ᱱᱤᱛᱚᱜ ᱫᱚ ᱩᱱᱠᱩ ᱜᱤᱫᱽᱨᱟᱹ ᱦᱚᱸ ᱵᱟᱠᱚ ᱵᱟᱲᱟᱭᱟ ᱡᱮ ᱜᱚᱸᱜᱦᱟ ᱦᱟᱞᱟᱝ ᱱᱚᱝᱠᱟ ᱠᱚ ᱪᱟᱞᱟᱜ ᱛᱟᱦᱮᱸᱫ ᱢᱮᱱᱛᱮ ᱟᱫᱚ ᱱᱤᱛᱚᱜ ᱫᱚ ᱜᱚᱸᱜᱦᱟ ᱜᱮ ᱵᱟᱹᱱᱩᱜ ᱠᱚᱣᱟ ᱚᱱᱠᱟ᱾
ᱵᱟ ᱵᱟ ᱛᱟᱯᱚᱨᱮ ᱧᱮᱞ ᱵᱮᱱ ᱦᱩᱲᱩ ᱜᱟᱹᱪᱷᱤ ᱦᱚᱛᱚ ᱠᱤᱪᱷᱩᱴᱟ ᱦᱟᱨᱟ ᱯᱚᱨᱮ ᱮᱸ ᱛᱚᱠᱷᱚᱱ ᱫᱚ ᱵᱟᱹᱲᱥᱤ ᱟᱛᱮᱫ ᱪᱟᱞᱟᱜ ᱦᱩᱭᱩᱜ ᱛᱟᱦᱮᱸᱫ ᱠᱷᱮᱛ ᱨᱮ ᱢᱟᱱᱮ ᱚᱱᱟ ᱴᱟᱵᱩᱜ ᱦᱩᱭᱩᱜ ᱛᱟᱦᱮᱸᱜ ᱵᱟᱨᱥᱤ ᱛᱮ ᱟᱨᱠᱤ ᱱᱤᱸᱡᱮᱨᱟ ᱠᱚ ᱟᱹᱰᱤ ᱢᱟᱱᱮ ᱥᱟᱵ ᱦᱩᱭᱩᱜ ᱠᱟᱱ ᱛᱟᱦᱮᱸᱫ ᱞᱟᱦᱟ ᱛᱮ ᱠᱤᱱᱛᱩ ᱱᱮᱛᱟᱨ ᱫᱚ ᱫᱚ ᱵᱟᱝ ᱡᱮ ᱚᱱᱠᱟ ᱠᱟᱛᱮᱢ ᱥᱟᱵ ᱠᱚᱣᱟ ᱦᱟᱹᱠᱩ ᱜᱮ ᱵᱟᱹᱱᱩᱜ ᱠᱚᱣᱟ ᱟᱨ ᱚᱠᱟᱨᱮ ᱟᱫᱚ ᱚᱱᱟ ᱵᱟᱹᱲᱛᱤ ᱛᱮᱢ ᱥᱟᱵ ᱠᱚᱣᱟ
ᱦᱮᱸ ᱦᱮᱸ ᱩᱱᱫᱤᱱ ᱫᱚ ᱫᱚᱢᱮ ᱠᱚ ᱪᱟᱞᱟᱜ ᱠᱟᱱ ᱛᱟᱦᱮᱸᱫ ᱜᱚᱴᱟ ᱟᱞᱮ ᱥᱮᱫ ᱦᱚᱸ ᱚᱱᱠᱟᱜᱮ ᱱᱮᱛᱟᱨ ᱫᱚ ᱠᱷᱩᱵ ᱠᱚᱢ ᱵᱮᱥᱤ ᱫᱚ ᱵᱟ ᱵᱟᱠᱚ ᱪᱟᱞᱟᱜ ᱠᱟᱱᱟ ᱟᱨ ᱧᱟᱢ ᱦᱚᱸ ᱵᱮᱥᱤ ᱫᱚ ᱵᱟᱠᱚ ᱧᱟᱢᱚᱜ ᱠᱟᱱᱟ
ᱟᱫᱚ ᱵᱟᱠᱚ ᱧᱟᱢᱚᱜ ᱠᱟᱱᱟ ᱛᱚ ᱟᱫᱚ ᱪᱮᱫᱟᱜ ᱮᱢ ᱪᱟᱞᱟᱜ-ᱟ ᱟᱹᱰᱤ ᱵᱟᱭᱪᱟᱱᱥ ᱦᱚᱭᱛᱳ ᱠᱟᱹᱴᱤᱡ ᱜᱟᱰᱟ ᱫᱷᱟᱨᱮ ᱧᱚᱜ ᱠᱷᱮᱛ ᱠᱚᱨᱮ ᱡᱟᱦᱟᱸᱭ ᱦᱟᱹᱠᱩ ᱠᱚ ᱡᱩᱫᱤ ᱠᱚ ᱨᱟᱠᱟᱵ ᱠᱟᱱ ᱠᱷᱟᱱ ᱧᱟᱢᱚᱜ ᱟᱠᱚ ᱟᱨᱠᱤ ᱵᱟᱠᱷᱟᱱ ᱫᱚ ᱱᱮᱛᱟᱨ ᱫᱚ ᱯᱨᱟᱭ ᱞᱟᱹᱭ ᱜᱟᱱᱚᱜᱼᱟ ᱵᱟᱝ ᱞᱮᱠᱟ᱾ ᱞᱮᱠᱟ ᱜᱮ
ᱦᱩᱸ ᱦᱩᱸ
ᱦᱩ ᱟᱨ ᱛᱟᱦᱞᱮ ᱮᱸ ᱛᱮᱦᱮᱧᱟᱜ ᱟᱵᱚᱦᱟᱣᱟ ᱫᱚ ᱚᱠᱟ ᱞᱮᱠᱟ ᱟᱯᱮ ᱥᱮᱫ ᱫᱚ?
ᱦᱮᱸ ᱛᱮᱦᱮᱧᱟᱜ ᱟᱵᱚᱦᱟᱣᱟ ᱫᱚ ᱮᱱᱟᱝ ᱫᱚ ᱠᱟᱹᱡ ᱨᱤᱢᱤᱞ ᱨᱤᱢᱤᱞ ᱟᱠᱟᱫ ᱛᱟᱦᱮᱸᱫ ᱤᱱᱟᱹ ᱛᱟᱭᱚᱢ ᱫᱚ
ᱦᱮᱸ
ᱨᱤᱢᱤᱞ ᱠᱚᱫᱚᱭ ᱯᱷᱟᱨᱪᱟ ᱠᱮᱫ ᱛᱮ ᱠᱟᱹᱡ ᱥᱤᱛᱩᱝ ᱞᱮᱜ-ᱟᱭ ᱢᱮᱱᱠᱷᱟᱱ ᱱᱤᱛᱚᱜ ᱟᱨᱦᱚᱸ ᱢᱤᱫᱵᱟᱨ ᱫᱟᱜ ᱮ ᱡᱚᱨᱚ ᱜᱚᱫ ᱮᱫ ᱛᱟᱦᱮᱱᱟᱭ ᱟᱫᱚ ᱱᱤᱛᱚᱜ ᱫᱚ ᱟᱨᱦᱚᱭ ᱵᱚᱱᱫᱚ ᱟᱠᱟᱫᱟᱭ
ᱟᱪᱪᱷᱟ ᱟᱪᱪᱷᱟ ᱵᱷᱟᱜᱤ ᱜᱮᱭᱟ ᱟᱞᱮᱥᱮᱫ ᱚᱱ ᱠᱟ ᱜᱮ ᱫᱟᱜ ᱫᱚ ᱫᱟᱜᱮᱫ ᱛᱟᱦᱮᱸᱱᱟ ᱛᱟᱯᱚᱨ ᱦᱟᱸᱜ ᱱᱤᱛᱚᱜ ᱫᱤᱠᱷᱤ ᱨᱤᱢᱤᱞ ᱫᱟᱭ ᱨᱤᱢᱤᱞ ᱧᱮᱞᱚᱜ ᱠᱟᱱᱟ ᱟᱫᱚ ᱦᱟᱸᱜ ᱟᱭᱩᱵ ᱥᱮᱫ ᱯᱟᱞᱮᱱᱮ ᱫᱟᱜᱽ ᱜᱮᱭᱟᱢ ᱢᱟᱱ ᱫᱤᱱᱜᱮ ᱟᱭᱩᱵ ᱥᱮᱫ ᱫᱚ ᱫᱟᱜ ᱫᱚ ᱫᱟᱜ ᱮᱫ ᱜᱮᱭᱟᱭ ᱟᱨᱠᱤ᱾ ᱟᱫᱚ ᱛᱮᱦᱮᱧ ᱦᱚ ᱯᱟᱞᱮ ᱫᱟᱜ ᱜᱮᱭᱟ ᱦᱟᱸᱜ, ᱟᱫᱚ ᱛᱟᱦᱚᱞᱮ ᱛᱮᱦᱮᱧ ᱫᱚ ᱠᱟᱹᱢᱤ ᱫᱚ ᱵᱟᱯᱮ ᱪᱟᱞᱟᱣ ᱠᱟᱱᱟ᱾
ᱦᱮᱸ ᱠᱟᱹᱢᱤ ᱫᱚ ᱫᱤᱱᱜᱮ ᱪᱟᱞᱟᱣ ᱦᱩᱭᱩᱜ ᱠᱟᱱᱟ ᱟᱫᱚ,
ᱟᱪᱪᱷᱟ
ᱤᱧ ᱫᱚ ᱚᱲᱟᱜ ᱨᱮ ᱵᱟᱹᱱᱩᱜ ᱟᱠᱟ ᱫᱤᱧᱟ ᱚᱱᱟ ᱠᱷᱟᱹᱛᱤᱨ ᱵᱟᱝ ᱪᱟᱞᱟᱣ ᱦᱩᱭ ᱟᱠᱟᱱᱟ ᱚᱲᱟᱜ
ᱟᱪᱪᱷᱟ ᱟᱪᱪᱷᱟ ᱟᱪᱪᱷᱟ ᱟᱢᱫᱚ ᱚᱠᱟᱨᱮᱢ ᱛᱟᱦᱮᱸᱱ ᱜᱮᱭᱟ?
ᱱᱚᱜᱚᱭ ᱤᱧ ᱫᱚ ᱚᱲᱟᱜ ᱫᱚ ᱵᱟᱪᱩᱜ ᱟᱠᱟᱫᱤᱧᱟ ᱢᱮᱥ ᱨᱮ ᱢᱮᱱᱟᱜ ᱟᱠᱟ ᱫᱤᱧᱟ ᱛᱚ
ᱟᱪᱪᱷᱟ ᱟᱪᱪᱷᱟ ᱢᱟᱱᱮ ᱯᱟᱲᱦᱟᱜ ᱠᱟᱱ ᱜᱮᱭᱟᱢ ᱯᱟᱞᱮᱱ ᱟᱪᱪᱷᱟ ᱟᱪᱪᱷᱟ ᱵᱷᱟᱹᱜᱤ ᱜᱮ ᱟᱨ ᱛᱟᱦᱚᱞᱮ ᱢᱟᱱᱮ ᱯᱟᱲᱦᱟᱣ ᱫᱚ ᱛᱤᱱᱟᱹᱜ ᱥᱟᱺᱜᱤᱧ ᱛᱟᱞᱮ?
ᱦᱮᱸ ᱯᱟᱲᱦᱟᱜ ᱫᱚ ᱱᱚᱜᱼᱚᱭ ᱤᱭᱩᱱᱤᱵᱷᱟᱨᱥᱤᱴᱤ ᱨᱤᱧ ᱯᱟᱲᱦᱟᱜ ᱠᱟᱱᱟ᱾
ᱟᱪᱪᱷᱟ ᱟᱪᱪᱷᱟ ᱵᱷᱟᱜᱮ ᱜᱮ᱾
ᱛᱟᱦᱚᱞᱮ ᱵᱤᱨ ᱫᱤᱥᱚᱢ ᱨᱮᱢᱟ, ᱵᱟᱲᱟᱭᱟᱞᱤᱧ ᱡᱮ ᱵᱤᱨ ᱨᱮᱱᱟᱜ, ᱟᱭᱢᱟ ᱨᱮᱦᱮᱫ ᱠᱚᱜᱮ ᱨᱟᱱ ᱨᱮ ᱞᱟᱜᱟᱜᱼᱟ᱾ ᱚᱱᱠᱟ ᱡᱩᱫᱤ ᱧᱩᱛᱩᱢᱮᱢ ᱵᱟᱰᱟᱭ ᱠᱷᱟᱱ ᱞᱟᱹᱭ ᱞᱮᱠᱷᱟᱱ, ᱟᱹᱰᱤ ᱱᱟᱯᱟᱭ ᱠᱚᱜ-ᱟ᱾
ᱚᱱᱮ ᱨᱟᱱ ᱨᱮᱦᱮᱫ?
ᱦᱩᱸ ᱦᱩᱸ
ᱧᱩᱛᱩᱢ ᱫᱚ ᱦᱟᱸᱜ ᱵᱟᱹᱧ ᱵᱟᱰᱟᱭᱟ ᱨᱟᱱ ᱢᱟᱱᱮ ᱡᱮ ᱨᱟᱱ ᱠᱚ ᱧᱟᱢᱚᱜ ᱛᱟᱦᱮᱸᱜ᱾ ᱠᱤᱱᱛᱩᱧ ᱵᱟᱲᱟᱭ ᱛᱟᱦᱮᱱᱟ᱾ ᱡᱮ ᱵᱟᱝ ᱧᱟᱢᱚᱜ ᱛᱟᱦᱮᱸᱱᱟ ᱟᱨᱠᱤ ᱡᱮ, ᱵᱤᱨ ᱨᱮ ᱪᱟᱞᱟᱣ ᱞᱮᱱᱠᱷᱟᱱ ᱨᱟᱱ ᱨᱮᱦᱮ, ᱠᱚ ᱧᱟᱢᱚᱜ ᱛᱟᱦᱮ, ᱟᱫᱚ ᱱᱮᱛᱟᱨ ᱫᱚ ᱪᱮᱫᱠᱟ ᱟᱠᱟᱱᱟ, ᱟᱹᱰᱤ ᱦᱚᱲᱜᱮ ᱧᱮᱞᱟᱵᱮᱱ ᱵᱤᱨ ᱠᱚᱠᱚ ᱟᱛᱟᱨ ᱠᱟᱜ-ᱟ᱾ ᱛᱟᱦᱚᱞᱮ ᱚᱱᱟ ᱨᱟᱱ ᱨᱮᱦᱮᱫ ᱠᱚ, ᱱᱮᱛᱟᱨ ᱫᱚ ᱵᱟᱝ ᱧᱟᱢᱚᱜ ᱠᱟᱱᱟ᱾
ᱦᱮᱸ ᱦᱮᱸ ᱴᱷᱤᱠ ᱚᱱᱟ ᱠᱷᱟᱹᱛᱤᱨ ᱜᱮ ᱵᱟᱹᱭ ᱵᱟᱹᱭᱛᱮ ᱨᱟᱱ, ᱨᱮᱦᱮᱫ ᱠᱚᱦᱚᱸ ᱟᱫ ᱪᱟᱵᱟᱜ ᱠᱟᱱᱟ᱾
ᱪᱟᱵᱟᱣ ᱟᱠᱟᱱᱟ ᱚᱱᱟ ᱠᱚᱦᱚᱸ, ᱵᱟᱠᱷᱟᱱ ᱫᱚ ᱦᱚᱭᱛᱚ ᱧᱟᱢ ᱠᱚᱜ ᱜᱮᱭᱟ ᱱᱮᱛᱟᱨ ᱦᱚᱸ᱾
ᱦᱮᱸ ᱦᱮᱸ᱾
ᱟᱫᱚ ᱚᱱᱠᱟ ᱪᱟᱵᱟ᱾